ᱦᱚ
ᱦᱮᱸ ᱦᱮᱞᱳ
ᱦᱚᱸ ᱜᱚᱝᱠᱮ ᱞᱟᱹᱭ ᱟᱹᱞᱤᱧᱟᱜ ᱟᱹᱞᱤᱧᱟᱜ ᱨᱚᱲ ᱟᱧᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱮ ᱟᱨ ᱟᱹᱵᱤᱱ ᱦᱚᱸ ᱟᱹᱰᱤ ᱢᱚᱸᱡᱽ ᱜᱮᱸᱡᱚᱢᱚᱜ ᱠᱟᱱᱟ ᱦᱮ ᱛᱟᱦᱚᱞᱮ ᱡᱚᱦᱟᱨ ᱜᱮ᱾
ᱦᱮᱸ ᱡᱚᱦᱟᱨ ᱜᱮ
ᱦᱚᱸ ᱛᱟᱦᱚᱞᱮ ᱱᱤᱛ ᱫᱚ ᱪᱮᱫ ᱠᱚᱯᱮ ᱪᱤᱠᱟᱹ ᱵᱟᱲᱟᱜᱼᱟ, ᱜᱚᱝᱠᱮ?
ᱪᱮᱫ ᱠᱚ ᱱᱤᱛᱚᱜ ᱫᱚ ᱪᱟᱥᱵᱟᱥ ᱠᱚ ᱪᱟᱞᱟᱜ ᱠᱟᱱᱟ ᱪᱟᱥᱵᱟᱥ ᱠᱚ ᱠᱚᱨᱟᱣ ᱵᱟᱲᱟᱟᱭ ᱦᱩᱭᱩᱜ ᱠᱟᱱᱟ᱾
ᱦᱮᱸ ᱟᱨ ᱜᱚᱢᱠᱮ ᱛᱟᱦᱚᱞᱮ ᱟᱹᱞᱤᱧ ᱟᱥᱟᱜ ᱟᱹᱞᱤᱧ ᱠᱟᱨ ᱠᱟᱹᱴᱤᱡ ᱡᱚᱨ ᱧᱚᱜ ᱵᱮᱱ ᱨᱚᱲ ᱠᱷᱟᱱᱡ ᱫᱚ ᱢᱚᱡᱽ ᱛᱮᱞᱟᱝ ᱨᱚᱯᱚᱲ ᱫᱟᱲᱮᱭᱟᱜᱼᱟ᱾
ᱟᱪᱪᱷᱟ ᱦᱮᱸ ᱛᱚ ᱴᱷᱤᱠ ᱜᱮᱭᱟ ᱛᱟᱦᱚᱞᱮ ᱡᱳᱨ ᱛᱮᱜᱮ ᱜᱟᱞᱢᱟᱨᱟᱜᱼᱟ᱾
ᱦᱚᱸᱜ ᱱᱤᱛᱚ ᱟᱹᱰᱤ ᱢᱚᱸᱚᱡ ᱟᱸᱡᱚᱢᱚᱜ ᱠᱟᱱᱟ ᱟᱨ ᱛᱟᱦᱚᱞᱮ ᱪᱟᱥ-ᱵᱟᱥ ᱠᱚᱫᱚ ᱛᱤᱱᱟᱹᱜ ᱡᱷᱟᱹᱞᱤᱧ ᱠᱟᱜᱼᱟ ᱯᱮ?
ᱪᱟᱥ ᱵᱟᱥ ᱠᱚᱫᱚ ᱱᱚᱜ ᱚᱭ ᱟᱨᱟᱢᱵᱚ ᱦᱩᱭ ᱟᱠᱟᱱᱟ ᱜᱚᱴᱟ ᱫᱤᱱ ᱢᱟᱲᱟᱝ ᱠᱷᱚᱱᱟᱜ ᱜᱮ
ᱦᱮᱸ
ᱟᱯᱮ ᱠᱚᱫᱚ ᱪᱟᱥᱵᱟᱥ ᱠᱚ ᱛᱤᱱᱟᱹᱜ ᱜᱟᱱ ᱯᱮ ᱞᱟᱦᱟ ᱤᱫᱤᱭ ᱠᱟᱫᱟ?
ᱟᱞᱮ ᱥᱮᱫ ᱫᱚ ᱚᱱᱠᱟ ᱢᱮ ᱱᱟ ᱚᱱᱟ ᱵᱟᱝ ᱞᱟᱦ ᱦᱩᱭ ᱠᱟᱱᱟ ᱪᱮᱫᱟᱜ ᱠᱤ ᱢᱟᱲᱟᱝ ᱚᱱᱠᱟ ᱟᱞᱮ ᱥᱮ ᱫᱚ ᱵᱟᱝ ᱫᱟᱜ ᱡᱟᱹᱲᱤᱭᱟ ᱟᱠᱫᱼᱟ ᱥᱮ ᱮᱱᱠᱷᱟᱡ ᱫᱚ ᱚᱱᱠᱟ ᱨᱚᱦᱚᱭ ᱠᱚ ᱵᱟᱝ ᱜᱟᱱ ᱦᱟ ᱫᱟᱲᱮ ᱠᱟᱱᱟ ᱮᱱᱠᱷᱟᱱ ᱱᱤᱛᱚᱜ ᱫᱚ ᱦᱟᱜ ᱨᱚᱦᱚᱭ ᱠᱷᱚᱱᱟᱜ ᱜᱟᱱᱚᱜᱼᱟ᱾ ᱯᱟᱞ ᱪᱮᱫᱟᱜ ᱠᱤ ᱦᱚᱞᱟ ᱢᱟᱦ ᱨᱮ ᱢᱟᱲᱟᱝ ᱫᱚ ᱠᱟᱹᱴᱤᱡ ᱠᱟᱹᱴᱤᱡ ᱫᱟᱜ ᱡᱟᱹᱲᱤᱭ ᱛᱟᱦᱮᱸᱜ ᱟᱭ ᱟᱨ ᱦᱚᱞᱟᱤᱱ ᱠᱟ ᱦᱚᱞᱟ ᱥᱮᱛᱟᱜ ᱠᱷᱚᱱ ᱧᱤᱫᱟᱹ ᱫᱷᱟᱹᱵᱤᱡ ᱟᱹᱰᱤ ᱢᱚᱸᱡᱽ ᱛᱮ ᱫᱟᱜ ᱠᱮᱜ ᱟᱭ ᱟᱹᱰᱤ ᱨᱟᱹᱜᱤ ᱨᱟᱹᱜᱤ ᱮᱱᱠᱷᱟᱡ ᱛᱮᱦᱮᱧ ᱞᱚᱥᱚᱫ ᱦᱩᱭᱩᱜ ᱠᱟᱱᱟ ᱵᱟᱹᱫᱽ ᱠᱚ ᱱᱟᱦᱟᱜ ᱟᱨ ᱱᱤᱛᱚᱜ ᱚᱱᱟ ᱵᱟᱹᱫᱽ ᱠᱚ ᱞᱚᱥᱚᱫ ᱫᱚ ᱦᱩᱭᱩᱜ ᱠᱟᱱᱟ ᱥᱮ ᱴᱨᱟᱠᱴᱟᱨ ᱛᱮᱜᱮ ᱦᱟᱸᱜ ᱮᱱᱠᱷᱟᱡ ᱫᱚ ᱱᱚᱣᱟ ᱚᱱᱟ ᱥᱟᱶᱛᱮ ᱱᱟᱜ ᱫᱚ ᱟᱞᱮᱭᱟᱜ ᱵᱟᱹᱫᱽ ᱢᱮᱱᱟᱜᱼᱟ ᱚᱱᱟ ᱦᱟᱹᱠᱩ ᱠᱚᱱᱟᱜ ᱟᱹᱰᱤ ᱡᱳᱨ ᱠᱚ ᱟᱨᱥᱟᱹᱣ ᱟᱠᱟᱱᱟ ᱦᱟᱹᱠᱩ ᱠᱚ ᱟᱨ ᱠᱟᱴᱠᱚᱢ ᱠᱚ ᱜᱚᱸᱜᱷᱟ ᱠᱚ ᱮᱱᱠᱷᱟᱱ ᱩᱱᱠᱩ ᱠᱚᱱᱟᱜ ᱥᱟᱵ ᱵᱟᱲᱟ ᱦᱩᱭᱩᱜ ᱠᱟᱱᱟ ᱦᱟᱹᱠᱩ ᱫᱚ ᱦᱟᱜ ᱩᱱᱟᱹᱜ ᱵᱟᱝ ᱠᱚ ᱧᱟᱢᱚᱜ ᱠᱟᱱᱟ ᱠᱟᱴᱠᱚᱢ ᱫᱚ ᱱᱟᱦᱟᱜ ᱟᱹᱰᱤ ᱡᱟᱹᱥᱛᱤ ᱠᱟᱨ ᱜᱮᱠᱚ ᱧᱟᱢᱚᱜ ᱠᱟᱱᱟ ᱟᱨ ᱩᱱᱠᱩ ᱫᱚ ᱱᱟᱦᱟᱜ ᱟᱹᱰᱤ ᱡᱟᱹᱥᱛᱤ ᱠᱟᱨ ᱥᱟᱵ ᱦᱩᱭᱩᱜ ᱠᱟᱱᱟ ᱟᱨ ᱦᱟᱹᱠᱩ ᱫᱚ ᱦᱟᱜ ᱧᱟᱢ ᱫᱚᱠᱚ ᱧᱟᱢᱚᱜ ᱠᱟᱱᱟ ᱠᱟᱱ ᱜᱮᱭᱟ ᱩᱱᱟᱹᱜ ᱢᱚᱸᱡᱽ ᱛᱮᱫᱚ ᱵᱟᱝ ᱟᱫᱚ ᱱᱤᱛᱚᱜ ᱱᱚᱣᱟ ᱟᱨ ᱴᱨᱟᱠᱴᱟᱨ ᱛᱮᱜᱮ ᱥᱤ ᱦᱩᱭᱩᱜ ᱠᱟᱱᱟ ᱥᱮ ᱮᱱᱠᱟᱱ ᱫᱚ ᱱᱟᱦᱟᱜ ᱱᱟᱦᱮᱞ ᱛᱮᱫᱚ ᱠᱟᱹᱴᱤᱡ ᱥᱮᱬᱟ ᱠᱚᱡ ᱜᱮᱛᱟ ᱞᱮᱭᱟ ᱥᱮ ᱟᱨ ᱚᱱᱠᱟ ᱜᱷᱟᱥ ᱠᱟᱱᱟ ᱵᱟᱹᱭᱦᱟᱹᱲ ᱠᱚ ᱚᱱᱟ ᱜᱮ ᱱᱟᱜ ᱵᱟᱝ ᱥᱤᱭᱩᱜ ᱠᱟᱱᱟ ᱱᱟᱦᱮᱞ ᱛᱮᱫᱚ ᱟᱨ ᱚᱱᱠᱟ ᱴᱚᱯᱨᱟ ᱠᱚᱫᱚ ᱱᱟᱦᱟᱜ ᱥᱤ ᱦᱩᱭᱩᱜ ᱜᱮᱭᱟ ᱱᱟᱦᱟᱜ ᱜᱟᱯᱟ ᱥᱮᱫ ᱟᱨ ᱛᱮᱦᱮᱱ ᱫᱚ ᱤᱱᱠᱟᱹ ᱥᱮᱲᱟ ᱥᱮᱲᱟ ᱵᱟᱹᱭᱦᱟᱹᱲ ᱠᱷᱚᱱᱟᱜ ᱥᱤᱭ ᱦᱩᱭᱩᱜᱼᱟ ᱦᱩᱭᱩᱜ ᱠᱟᱱᱟ ᱴᱨᱟᱠᱴᱚᱨ ᱛᱮ ᱪᱮᱫᱟᱜ ᱠᱤ ᱩᱱᱟᱹᱜ ᱟᱨ ᱦᱚᱸ ᱟᱭᱢᱟ ᱟᱭᱢᱟ ᱠᱟᱹᱢᱤ ᱠᱚ ᱢᱮᱱᱟᱜ-ᱟ ᱥᱮ ᱰᱟᱝᱨᱟ ᱛᱮᱫᱚ ᱥᱤ ᱫᱚ ᱠᱟᱹᱴᱤᱡ ᱵᱤᱞᱚᱢᱚᱜ ᱮ ᱥᱚᱢᱚᱭ ᱦᱟᱛᱟᱣ ᱜᱮᱭᱟ ᱦᱟᱛᱟᱣ ᱫᱚ ᱪᱮᱫ ᱵᱤᱱ ᱪᱤᱠᱟᱹᱭᱟ ᱴᱚᱯᱨᱟ ᱠᱚᱫᱚ ᱱᱟᱦᱟᱜ ᱥᱤ ᱫᱚ ᱥᱤ ᱦᱩᱭᱩᱜ ᱜᱮᱭᱟ ᱚᱱᱟ ᱫᱚ ᱴᱨᱟᱠᱴᱚᱨ ᱛᱮᱵᱤᱱ ᱥᱤ ᱦᱚᱪᱚᱭᱟ ᱚᱱᱟ ᱫᱚ ᱩᱱᱟᱹᱜ ᱵᱟᱝ ᱢᱚᱡᱚᱜᱼᱟ ᱪᱮᱫᱟᱜ ᱠᱤ ᱚᱱᱟᱫᱚ ᱟᱪᱩᱨ ᱟᱪᱩᱨ ᱛᱮᱜᱮ ᱚᱱᱟ ᱥᱚᱢᱚᱭ ᱜᱮ ᱵᱟᱹᱲᱛᱤ ᱛᱤ ᱦᱟᱛᱟᱣ ᱛᱟᱹᱵᱤᱱᱟᱭ ᱚᱱᱟ ᱟᱡᱟᱜ ᱠᱟᱹᱣᱰᱤ ᱜᱮ ᱰᱷᱮᱨ ᱟᱨᱡᱟᱣᱼᱟ ᱦᱮᱸ ᱥᱮ ᱚᱱᱟ ᱦᱤᱥᱟᱹᱵᱽ ᱛᱮ ᱚᱱᱟ ᱴᱨᱟᱠᱴᱚᱨ ᱛᱮᱫᱚ ᱱᱟᱦᱟᱜ ᱵᱟᱝ ᱥᱤ ᱦᱚᱪᱚ ᱦᱩᱭᱩᱜ ᱠᱟᱱᱟ ᱟᱨ ᱚᱱᱟ ᱜᱮ ᱴᱨᱟᱠᱴᱟᱨ ᱫᱚ ᱥᱤ ᱫᱚ ᱥᱤ ᱦᱚᱪᱚ ᱦᱩᱭᱩᱜ ᱠᱟᱱᱟ ᱵᱟᱹᱭᱦᱟᱹᱲ ᱠᱚ ᱱᱟᱦᱟᱜ ᱴᱚᱯᱨᱟ ᱠᱚᱫᱚ ᱵᱟᱝ ᱜᱮᱱᱟᱜ ᱟᱨ ᱴᱚᱯᱨᱟ ᱠᱚᱫᱚ ᱱᱟᱦᱟᱜ ᱜᱟᱯᱟ ᱱᱟᱦᱟᱜ ᱥᱤ ᱦᱩᱭᱩᱜᱼᱟ ᱟᱨ ᱱᱤᱛᱚᱜ ᱫᱚ ᱱᱟᱦᱟᱜ ᱡᱟᱦᱟᱸ ᱞᱟᱹᱭ ᱠᱮᱫᱼᱟ ᱞᱤᱧ ᱦᱟᱹᱠᱩ ᱠᱚᱦᱟᱜ ᱥᱟᱵ ᱦᱩᱭᱩᱜᱼᱟ ᱦᱮᱸ ᱥᱮ ᱱᱤᱛ ᱫᱚ ᱰᱟᱝᱨᱤ ᱵᱟᱝ ᱟᱹᱜᱩ ᱦᱩᱭ ᱞᱮᱱᱟ ᱛᱮᱦᱮᱧ ᱫᱚ ᱟᱞᱮ ᱥᱮᱫᱼᱼ ᱚ ᱠᱟᱹᱴᱤᱡ ᱥᱤᱛᱩ ᱧᱚᱜ ᱮᱫᱟ ᱥᱮ ᱰᱟᱝᱨᱤ ᱫᱚ ᱱᱟᱦᱟᱜ ᱞᱮᱱ ᱛᱟᱦᱮᱱ ᱫᱚ ᱵᱟᱝ ᱜᱮ ᱢᱮᱱ ᱫᱚ ᱴᱨᱟᱠᱴᱟᱨ ᱛᱮᱜᱮ ᱥᱤᱭ ᱦᱚᱪᱚᱭᱟ ᱴᱟᱭᱤᱢ ᱠᱚ ᱧᱮᱞ ᱦᱩᱭᱩᱜᱼᱟ ᱛᱤᱱᱟᱹᱜ ᱜᱷᱟᱹᱲᱤᱡ ᱮ ᱪᱤᱠᱟᱹᱭᱮᱫᱼᱟ ᱛᱤᱱᱟᱹᱜ ᱜᱷᱟᱹᱲᱤᱡ ᱥᱤᱭᱟᱥᱮ ᱮᱲᱮ ᱟᱞᱮᱥᱮᱫ ᱫᱚ ᱟᱹᱰᱤ ᱡᱟᱣ ᱚᱱᱠᱟ ᱴᱨᱟᱠᱴᱟᱨ ᱴᱨᱟᱠᱴᱨ ᱵᱟᱞᱟ ᱢᱮᱱᱟᱜ ᱠᱚᱣᱟ ᱟᱹᱰᱤ ᱡᱳᱨ ᱠᱚ ᱮᱲᱮᱭᱟ ᱠᱤ ᱵᱟᱝ ᱜᱮ ᱞᱟᱹᱭᱟ ᱠᱚ ᱠᱤ ᱱᱤᱱᱟᱹᱜ ᱢᱤᱱᱤᱴ ᱞᱮ ᱥᱮ ᱦᱟᱱᱟᱜ ᱢᱤᱱᱤᱴ ᱞᱮ ᱥᱤ ᱠᱮᱜᱼᱟ ᱦᱟᱱᱟ ᱫᱚ ᱚᱱᱠᱟ ᱛᱮᱜᱮ ᱱᱟᱜ ᱚᱱᱠᱟ ᱛᱤᱱᱟᱹᱜ ᱫᱚᱥ ᱢᱤᱱᱤᱴ ᱥᱮ ᱵᱟᱨᱚ ᱢᱤᱱᱤᱴ ᱚᱱᱠᱟ ᱛᱮᱜᱮ ᱞᱚᱥ ᱮᱱᱟ ᱢᱟᱱᱮ ᱯᱟᱨ ᱢᱤᱱᱤᱴ ᱦᱟᱛᱟᱣ ᱟᱠᱚ ᱟᱞᱮ ᱥᱮᱫ ᱫᱚ ᱛᱤᱨᱤᱥ ᱴᱟᱠᱟ ᱮᱱᱠᱷᱟᱱ ᱵᱟᱲᱟᱭ ᱠᱟᱜ ᱵᱤᱱ ᱫᱚᱥ ᱢᱤᱴᱤᱡ ᱤᱭᱟᱹ ᱛᱟᱵᱮᱱ ᱠᱷᱟᱱ ᱢᱟ ᱵᱟᱲᱟᱭᱟ ᱛᱤᱱᱥᱚ ᱨᱩᱯᱤᱭᱟ ᱢᱟᱱᱮ ᱚᱠᱟᱨ ᱨᱮᱵᱮᱱ ᱧᱟᱢᱟ ᱛᱤᱱᱥᱚ ᱨᱩᱯᱤᱭᱟ ᱦᱚᱸ
ᱦᱮᱸ ᱚᱱᱟ ᱠᱟᱛᱷᱟ ᱠᱟᱱ ᱜᱮᱭᱟ ᱫᱚᱢᱮ ᱠᱚ ᱮᱲᱮᱭᱱᱤᱡ ᱟ ᱛᱚ ᱴᱨᱟᱠᱴᱟᱨ ᱵᱟᱞᱟ ᱦᱚ
ᱦᱮᱸ ᱦᱮᱸ ᱩᱱᱠᱩ ᱮᱲᱮᱭᱟᱠᱚᱼᱼ ᱢᱟᱱᱮ ᱪᱮᱫ ᱵᱤᱱ ᱞᱟᱹᱭᱟ ᱟᱨ ᱩᱱᱠᱩ ᱦᱚᱲ ᱠᱚᱣᱟᱜ ᱦᱚᱸ ᱧᱮᱞ ᱠᱚᱵᱤᱱ ᱥᱮ ᱵᱟᱝ ᱜᱮ ᱩᱱᱠᱩ ᱦᱚᱸ ᱛᱤᱱᱟᱹᱜ ᱠᱷᱟᱴᱟᱣ ᱟᱛᱮᱜ ᱠᱚ ᱧᱟᱢ ᱮᱫᱟ ᱪᱟᱥ ᱟᱛᱮᱜ ᱥᱮ ᱪᱮᱫ ᱟᱛᱮᱜ ᱚᱱᱠᱟ ᱮᱲᱮ ᱦᱚᱸ ᱫᱚ ᱵᱟᱝ ᱜᱟᱱᱚᱜ ᱟᱥᱮ ᱵᱟᱝ
ᱦᱳᱭ ᱟᱫᱚ ᱩᱱᱠᱩ ᱵᱟᱠᱚ ᱴᱟᱠᱴᱟᱨ ᱰᱟᱵᱟᱨ ᱠᱚ ᱵᱟᱠᱚ ᱵᱩᱡ ᱟᱥᱮ ᱡᱮ ᱱᱩᱠᱩ ᱦᱚᱲ ᱛᱤᱱᱟᱹᱜ ᱠᱚᱥᱴᱚ ᱠᱟᱛᱮᱫ ᱥᱮ ᱪᱤᱠᱟᱹ ᱠᱟᱛᱮᱫ ᱠᱚ ᱠᱟᱢᱟᱣ ᱫᱟᱠᱚ ᱯᱚᱭᱥᱟ ᱠᱚ ᱨᱳᱡᱽᱜᱟᱨ ᱫᱟᱠᱚ?
ᱦᱮᱸ ᱟᱨ ᱛᱟᱦᱚᱞᱮ ᱟᱯᱮ ᱛᱟᱦᱚᱞᱮ ᱪᱮᱫ ᱠᱚᱛᱮ ᱯᱮ ᱥᱤ ᱦᱚᱪᱚᱭᱟ ᱱᱟᱦᱟᱜ ᱴᱮᱨᱟᱠᱴᱚᱨ ᱛᱮ ᱥᱮ ᱱᱟᱦᱮᱞ ᱠᱚᱛᱮ ᱜᱮ ᱱᱟᱜ ᱯᱮ ᱥᱤ ᱦᱚᱪᱚᱭᱟ
ᱟᱞᱮ ᱠᱚᱦᱚᱸ ᱞᱟᱹᱴᱩ ᱞᱟᱹᱴᱩ ᱠᱷᱮᱛ ᱠᱚᱫᱚ ᱴᱨᱟᱠᱴᱟᱨ ᱠᱚᱛᱮ ᱜᱮᱞᱮ ᱥᱤ ᱦᱚᱪᱚᱭᱟ ᱟᱨ ᱚᱱᱠᱟ ᱪᱷᱳᱴᱳ ᱠᱷᱟᱴᱳ ᱴᱳᱠᱴᱟ ᱠᱚ ᱚᱱᱮ ᱱᱟᱦᱮᱞ ᱠᱚᱛᱮ ᱜᱮ ᱥᱤ ᱵᱟᱲᱟᱭ ᱦᱳᱭᱳᱜ ᱠᱷᱟᱱ ᱴᱟᱠᱴᱟᱨ ᱫᱚ ᱟᱹᱰᱤ ᱜᱷᱟᱹᱲᱤᱡ ᱢᱟᱱᱮ ᱠᱟᱹᱴᱤᱡ ᱠᱷᱮᱛ ᱫᱚ ᱟᱹᱰᱤ ᱡᱟᱹᱥᱛᱤ ᱜᱷᱟᱹᱲᱤᱡ ᱞᱟᱜᱟᱜᱼᱟ ᱥᱮ ᱟᱹᱪᱩᱨ ᱠᱚ ᱜᱚᱸᱱᱰᱳ ᱜᱳᱞᱳᱜᱼᱟ ᱥᱮ
ᱚᱱᱟᱛᱮ ᱚᱱᱟ ᱠᱚᱫᱚ ᱱᱟᱦᱮᱞ ᱠᱚᱛᱮ ᱜᱮᱞᱮ ᱥᱤ ᱵᱟᱲᱟᱭᱟ ᱠᱟᱹᱴᱤᱡᱟᱻᱜ ᱠᱚᱫᱚ ᱴᱚᱯᱨᱟ ᱠᱚᱫᱚ ᱟᱨ ᱞᱟᱹᱴᱩ ᱠᱚᱣᱟᱜ ᱫᱚ ᱚᱱᱠᱟ ᱢᱟᱱᱮ ᱡᱟᱦᱟᱸ ᱞᱟᱹᱴᱩ ᱞᱟᱹᱴᱩ ᱠᱷᱮᱛ ᱚᱱᱟ ᱠᱚᱫᱚ ᱴᱟᱠᱴᱟᱨ ᱠᱚᱛᱮ ᱜᱮ ᱥᱤ ᱵᱟᱲᱟᱭ ᱦᱩᱭᱩᱜ ᱠᱟᱱᱟ ᱱᱤᱛᱚᱜ ᱫᱚ
ᱦᱮᱸ
ᱦᱩᱸ ᱦᱩᱸ ᱟᱨ ᱛᱟᱦᱞᱼᱼ ᱟᱨ ᱛᱟᱦᱚᱞᱮ ᱟᱯᱮ ᱚᱱᱛᱮ ᱫᱚ ᱪᱟᱥ ᱠᱚᱫᱚ ᱟᱯᱮ ᱟᱯᱮ ᱜᱮ ᱱᱟᱜ ᱵᱟᱯᱮ ᱪᱟᱥ ᱦᱟᱛᱟᱲᱚᱜ ᱠᱟᱱᱟ ᱟᱯᱮ ᱯᱮ ᱛᱟᱭᱱᱚᱢ ᱠᱟᱱᱟ ᱛᱟᱦᱚᱞᱮ ᱟᱯᱮ ᱦᱚ ᱚᱱᱛᱮ ᱟᱯᱮ ᱚᱱᱛᱮ ᱟᱫᱚ ᱠᱚ ᱨᱚᱦᱚᱭᱮᱜ-ᱟ ᱥᱮ ᱟᱣᱨᱤ ᱟᱯᱮ ᱵᱟᱫ ᱛᱮ ᱱᱟᱜ
ᱟᱞᱮ ᱵᱟᱫᱛᱮᱱ ᱦᱚᱲ ᱨᱚᱦᱚᱭ ᱫᱚᱠᱚ ᱨᱚᱦᱚᱭᱮᱫ ᱜᱮᱭᱟ ᱟᱨᱟᱢᱵᱚ ᱜᱚᱫ ᱮᱫᱟ ᱠᱚ ᱩᱱᱠᱩ ᱟᱨ ᱚᱱᱮ ᱚᱫᱽᱫᱮᱠ ᱦᱚᱲ ᱠᱚᱫᱚ ᱢᱚᱴᱟᱢᱩᱴᱤ ᱨᱚᱦᱚᱭ ᱪᱟᱵᱟ ᱜᱚᱫᱚᱜ ᱠᱟᱱᱟ ᱠᱚ ᱟᱞᱮ ᱫᱚ ᱱᱚᱜᱼᱚᱭ ᱦᱚᱞᱟ ᱢᱟᱫᱷᱮᱨ ᱥᱮᱫ ᱨᱚᱦᱚᱭ ᱞᱮ ᱟᱨᱟᱢᱵᱚ ᱠᱟᱫᱟ
ᱟᱫᱚ ᱟᱞᱮ ᱠᱚᱣᱟᱜ ᱫᱚ ᱠᱷᱮᱛ ᱠᱚᱨᱮ ᱩᱱᱟᱹᱜ ᱡᱟᱹᱥᱛᱤ ᱫᱟᱜ ᱠᱚ ᱵᱟᱝ ᱛᱟᱦᱮᱸ ᱠᱟᱱᱛᱮ ᱱᱚᱜ ᱱᱤᱛᱚᱜ ᱡᱳᱨ ᱧᱚᱜ ᱫᱟᱜ ᱠᱟᱜ ᱛᱟᱦᱮᱸ ᱫᱚ ᱚᱱᱟ ᱫᱟᱜ ᱨᱮ ᱠᱟᱹᱴᱤᱡ ᱨᱚᱦᱚᱭ ᱠᱚ ᱟᱨᱟᱵᱷ ᱦᱩᱭ ᱠᱟᱱᱟ
ᱦᱚᱸ ᱦᱚᱸ ᱟᱨ ᱛᱟᱦᱚᱞᱮ ᱜᱚᱝᱠᱮ ᱟᱯᱮ ᱪᱮᱫ ᱠᱚᱛᱮ ᱱᱟᱜ ᱯᱮ ᱨᱚᱦᱚᱭᱮᱫᱱᱟ ᱱᱚᱝᱠᱟ ᱦᱚᱞᱟ ᱢᱟᱫᱮ ᱱᱟᱜ ᱯᱮ ᱛᱷᱳᱜ ᱟᱠᱟᱫ ᱫᱚ ᱮᱱᱠᱷᱟᱡ ᱫᱚ ᱱᱟᱜ ᱠᱟᱹᱲᱢᱤ ᱠᱚᱛᱮ ᱥᱮ ᱟᱯᱮ ᱮᱠᱞᱟ ᱛᱮᱜᱮ ᱥᱮ ᱱᱚᱝᱠᱟ ᱟᱯᱮ ᱢᱮᱥᱤᱱ ᱠᱚᱛᱮ ᱯᱮ ᱨᱚᱦᱚᱻᱭᱮᱫᱼᱟ?
ᱵᱟ ᱢᱮᱥᱤᱱ, ᱢᱮᱥᱤᱱ ᱠᱚᱫᱚ ᱟᱞᱮᱥᱮᱫ ᱫᱚ ᱵᱟᱹᱱᱩᱜ ᱠᱟᱫᱟ ᱟᱫᱚ ᱚᱱᱮ ᱠᱟᱹᱲᱢᱤ ᱠᱚᱜᱮ ᱩᱱᱠᱩ ᱠᱚ ᱨᱚᱦ ᱨᱚᱦᱚᱭ ᱵᱟᱲᱟ ᱦᱚᱪᱚ ᱠᱚ ᱦᱩᱭᱩᱜ-ᱟ ᱡᱟᱜᱮ ᱩᱱᱠᱩ ᱠᱟᱹᱴᱤᱡ ᱮᱢ ᱵᱟᱲᱟ ᱟᱠᱣᱟ᱾
ᱮᱢ ᱵᱟᱲᱟ ᱟᱠᱚ ᱯᱩᱭᱥᱟ ᱠᱚ ᱦᱚᱸ, ᱦᱮᱸ ᱦᱮᱸ ᱛᱟᱦᱚᱞᱮ ᱪᱮ ᱠᱟᱹᱲᱢᱤ ᱠᱚ ᱠᱟᱛᱮᱜ ᱱᱟᱜ ᱯᱮ ᱨᱚᱦᱚᱭ ᱦᱚᱪᱚᱭᱟ?
ᱦᱳᱭ ᱦᱳᱭ ᱠᱟᱹᱲᱢᱤ ᱠᱚᱛᱮ ᱜᱮᱞᱮ ᱨᱚᱦᱚᱭ ᱵᱟᱲᱟ ᱦᱚᱪᱚᱭᱮᱫᱟ
ᱦᱩᱸ ᱦᱩᱸ ᱦᱚᱸ ᱟᱹᱵᱤᱱ ᱡᱟᱵᱤᱱ ᱞᱟᱹᱭ ᱠᱮᱫ ᱠᱟᱹᱲᱢᱤ ᱠᱚᱛᱮ ᱨᱚᱦᱚᱭ ᱠᱟᱹᱲᱢᱤ ᱠᱚ ᱠᱟᱛᱮᱫ ᱨᱚᱦᱚᱭ ᱦᱚᱸ ᱟᱹᱰᱤ ᱢᱚᱡᱽ ᱜᱮᱭᱟ ᱪᱮᱫᱟᱜ ᱠᱤ ᱱᱚᱝᱠᱟ ᱟᱞᱮ ᱥᱮᱫ ᱡᱟ ᱦᱚᱲ ᱫᱚ ᱦᱟᱸᱜ ᱚᱱᱠᱟ ᱠᱤᱸᱥᱬ ᱠᱤᱸᱟᱹᱬ ᱦᱚᱲ ᱫᱚ ᱦᱟᱜ ᱢᱤᱥᱤᱱ ᱛᱮᱜᱮ ᱱᱟᱜ ᱠᱚ ᱨᱚᱦᱚᱭ ᱦᱚᱪᱚᱭᱮᱫᱼᱟ ᱟᱞᱮ ᱥᱮᱫ ᱢᱮᱥᱤᱱ ᱠᱚᱛᱮ ᱦᱚᱸᱠᱚ ᱟᱹᱜᱩᱭ ᱜᱮᱭᱟ ᱟᱫᱚ ᱟᱞᱮᱭᱟᱜ ᱠᱟᱹᱴᱤᱡ ᱥᱮᱬᱟ ᱧᱚᱜ ᱜᱮᱭᱟ ᱥᱮ ᱮᱱᱠᱟᱱ ᱫᱚ ᱢᱮᱥᱤᱱ ᱠᱚᱛᱮᱫ ᱫᱚ ᱵᱟᱞᱮ ᱨᱚᱦᱚᱭ ᱦᱚᱪᱚᱭᱟ ᱟᱨ ᱠᱟᱹᱲᱢᱤ ᱠᱚ ᱧᱟᱢᱚᱜᱼᱟ ᱥᱮ ᱮᱱᱠᱷᱟᱡ ᱫᱚ ᱢᱤᱥᱤᱱ ᱠᱚᱛᱮ ᱫᱚ ᱨᱚᱦᱚᱭ ᱫᱚ ᱵᱟᱝ ᱴᱷᱤᱠᱟ ᱪᱮᱫᱟᱜ ᱞᱟᱹᱭᱮᱧ ᱚᱱᱠᱟ ᱢᱮᱥᱤᱱ ᱛᱮᱵᱤᱱ ᱨᱚᱦᱚᱭ ᱠᱷᱟᱱ ᱠᱤᱸᱥᱟᱹᱬ ᱦᱚᱲ ᱜᱮ ᱚᱱᱟ ᱢᱮᱥᱤᱱ ᱠᱤᱨᱤᱧ ᱛᱮ ᱠᱚ ᱟᱹᱜᱩᱭᱟ ᱟᱨ ᱚᱱᱟ ᱠᱚ ᱠᱟᱹᱣᱰᱤ ᱞᱟᱹᱜᱤᱫ ᱟᱨ ᱱᱚᱝᱠᱟ ᱟᱵᱚ ᱨᱮᱸᱜᱮᱡ, ᱨᱮᱸᱜᱮᱡ ᱦᱚᱲ ᱠᱚ ᱢᱮᱱᱟᱜ ᱠᱚᱜᱭᱟ ᱩᱱᱠ ᱨᱮᱱ ᱜᱤᱫᱽᱨᱟᱹ ᱠᱚ ᱩᱱᱠᱩ ᱦᱚᱸ ᱪᱮᱫ ᱛᱮᱠᱚ ᱨᱚᱡᱽᱜᱟᱨᱟ? ᱠᱚ ᱱᱚᱶᱟ ᱫᱤᱱ ᱦᱳᱭᱳᱜ ᱠᱚ ᱛᱟᱸᱜᱤ ᱠᱚᱜ-ᱟ ᱟᱵᱚ ᱠᱚ ᱟᱹᱪᱩᱜ-ᱟ ᱟᱵᱚ ᱚᱱᱟ ᱛᱮᱵᱚ ᱨᱚᱡᱽᱜᱟᱨ ᱛᱮ ᱟᱵᱚ ᱵᱚ ᱡᱚᱢᱟ ᱟᱨ ᱱᱚᱣᱟ ᱠᱤᱸᱟᱹᱬ ᱦᱚᱲ ᱠᱤᱸᱥᱟᱹᱬ ᱪᱮᱛᱟᱱ ᱨᱮᱵᱤᱱ ᱠᱤᱸᱟᱹᱬ ᱦᱚᱪᱚ ᱠᱚ ᱠᱷᱟᱡ ᱚᱱᱟ ᱫᱚ ᱵᱟᱝ ᱵᱷᱟᱹᱜᱤᱭᱟ ᱟᱵᱚ ᱪᱮᱫ ᱞᱮᱠ ᱞᱟᱹᱭᱵᱤᱱ ᱱᱚᱝᱠᱟ ᱟᱵᱚ ᱥᱟᱱᱛᱟᱞ ᱫᱚ ᱡᱟᱦᱟᱱᱟᱜ ᱵᱟᱵᱚ ᱪᱤᱠᱟᱹ ᱫᱟᱲᱮᱭᱟᱜ ᱠᱟᱱᱟ ᱚᱝᱠᱟ ᱚᱲᱟᱜ ᱵᱮᱱᱟᱣᱮᱭᱟ ᱚᱱᱠᱟ ᱟᱭᱢᱟ ᱴᱨᱟᱠᱴᱟᱨ ᱦᱟᱛᱟᱣ ᱠᱚᱣᱟ ᱟᱨ ᱢᱮᱥᱤᱱ ᱦᱟᱛᱟᱣ ᱠᱚᱣᱟ ᱮᱴᱟᱜ ᱡᱟᱹᱛ ᱠᱚᱢ ᱧᱮᱞᱮᱫ ᱠᱚᱣᱟ ᱥᱮ? ᱩᱱᱠᱩᱣᱟᱜ ᱜᱮ ᱦᱟᱸᱜ ᱪᱟᱞᱟᱜ ᱠᱟᱱ ᱜᱮᱭᱟ ᱫᱷᱟᱨᱮ ᱫᱚ ᱩᱱᱠᱩᱣᱟᱜ ᱟᱫᱚ ᱚᱱᱠᱟ ᱚᱱᱟ ᱠᱟᱹᱴᱤᱡ ᱩᱭᱦᱟᱹᱨ ᱫᱚᱦᱚ ᱟᱛᱮᱫ ᱱᱟᱜ ᱠᱟᱹᱴᱤᱡ ᱩᱱᱠᱩ ᱢᱤᱫ ᱤᱭᱟᱹ ᱠᱟᱹᱲᱢᱤ ᱠᱚᱛᱮ ᱵᱤᱱ ᱤᱭᱟᱹ ᱠᱷᱟᱡ ᱫᱚ ᱩᱱᱠᱩᱣᱟᱜ ᱠᱟᱹᱣᱰᱤ ᱛᱟᱠᱚ ᱦᱩᱭᱩᱜᱼᱟ, ᱟᱨ ᱠᱤᱸᱤᱥᱟᱹᱬ ᱦᱚᱲ ᱠᱤᱸᱥᱟᱹᱬ ᱵᱤᱱ ᱤᱭᱟᱹ ᱠᱟᱜ ᱫᱚ ᱟᱹᱵᱤᱱ ᱜᱮ ᱵᱩᱡᱷᱟᱹᱣ ᱵᱤᱱ ᱚᱸᱻ
ᱩᱫ ᱨᱚᱦᱚᱭ ᱦᱚᱪᱚ ᱠᱚᱣᱟᱵᱚᱱ ᱮᱢᱟ ᱩᱱᱠᱩᱣᱟᱜ ᱦᱚᱸ ᱠᱟᱹᱴᱤᱡ ᱟᱠᱚᱣᱟᱜ ᱦᱚᱸ ᱤᱱᱠᱟᱢ ᱦᱩᱭᱩᱜ ᱛᱟᱠᱚᱣᱟ ᱟᱨ ᱟᱠᱚᱣᱟᱜᱴᱤᱡ ᱴᱤᱡ ᱡᱟᱜᱮ ᱡᱟᱦᱟᱱᱟᱜ ᱚᱱᱮ ᱠᱟᱹᱢᱤ ᱠᱟᱡᱽ ᱠᱚᱨᱮ ᱞᱟᱜᱟᱜ ᱛᱟᱠᱣᱟ ᱟᱨ ᱠᱤᱥᱥᱟᱹᱬ ᱦᱚᱲ ᱠᱚᱫᱚ ᱩᱱᱠᱩ ᱫᱚ ᱟᱠ ᱴᱷᱮᱱ ᱢᱟ ᱟᱭᱢᱟ ᱴᱟᱠᱟ ᱠᱚ ᱯᱚᱭᱥᱟ ᱠᱚ ᱢᱮᱱᱟᱜ ᱠᱟᱫ ᱜᱮ, ᱩᱱᱠᱩ ᱡᱩᱫᱤ ᱟᱨᱦᱚᱵᱚᱱ ᱠᱤᱥᱟᱹᱟᱹᱲ ᱦᱚᱪᱚ ᱠᱚᱣᱟ ᱛᱟᱦᱚᱞᱮ ᱟᱵᱚᱨᱮᱱ ᱡᱟᱦᱟᱸ ᱨᱮᱸᱜᱮᱡ ᱦᱚᱲ ᱠᱚ ᱢᱮᱱᱟᱜ ᱠᱟᱜ ᱠᱚᱛᱟ ᱵᱚᱱᱟ ᱩᱱᱠᱩ ᱫᱚ ᱪᱮᱫ ᱠᱚ ᱪᱤᱠᱟᱹᱭᱟ ᱦᱮᱸ ᱥᱮ ᱵᱟᱝ?
ᱦᱚᱸ-ᱦᱚᱸ, ᱦᱚᱸ ᱜᱚᱢᱠᱮ ᱱᱚᱣᱟ ᱠᱟᱛᱷᱟ ᱫᱚ ᱟᱹᱰᱤ ᱢᱚᱸᱡᱽ ᱜᱮᱭᱟ ᱟᱨ ᱚᱱᱟ ᱥᱟᱶᱛᱮ ᱟᱵᱚ ᱛᱟᱦᱚᱞᱮ ᱟᱵᱚ ᱪᱮᱫᱵᱚ ᱪᱤᱠᱟᱹᱭᱟ ᱟᱨ ᱟᱵᱚᱫᱚ ᱪᱮᱫ ᱵᱚ ᱡᱚᱢᱟ ᱮᱱᱠᱷᱟᱱ ᱚᱱᱟ ᱦᱤᱥᱟᱹᱵᱽ ᱫᱚ ᱱᱟᱦᱟᱜ ᱚᱱᱟᱫᱚ ᱱᱟᱦᱟᱜ ᱞᱟᱹᱠᱛᱤ ᱠᱟᱱ ᱜᱮᱭᱟ, ᱪᱮᱫᱟᱜ ᱮ ᱚᱱᱠᱟ ᱟᱭᱢᱟ ᱠᱟᱬᱢᱤ ᱠᱚ ᱵᱟᱠᱚ ᱧᱟᱢᱚᱜ ᱠᱷᱟᱱ ᱚᱱᱟ ᱫᱚ ᱤᱭᱟᱹ ᱠᱟᱬᱮ ᱠᱚᱵᱤᱱ ᱧᱟᱢᱚᱜ ᱜᱮᱭᱟ᱾ ᱟᱨ ᱞᱟᱹᱭᱟᱭ ᱵᱟᱝᱜᱮ ᱤᱧᱫᱚ ᱢᱮᱥᱤᱱ ᱛᱮᱤᱧ ᱨᱚᱦᱚᱭ ᱦᱚᱪᱚᱭᱟ ᱥᱮ ᱪᱮᱫ ᱞᱚᱜᱚᱱ ᱠᱟᱲᱢᱤᱢ ᱧᱟᱢᱠᱚ ᱠᱷᱟᱱ ᱫᱚ ᱦᱟᱸᱱᱟᱜ ᱤᱭᱟᱹ ᱠᱟᱹᱲᱢᱤ ᱛᱮᱜᱮ ᱨᱚᱦᱚᱭ ᱦᱚᱪᱚ ᱟᱭᱢᱟ ᱦᱚᱲ ᱫᱚ ᱵᱟᱠᱚ ᱵᱩᱡᱷᱟᱹᱣᱟ ᱦᱮᱸᱥᱮ ᱢᱚᱱᱮᱨᱮ ᱵᱟᱠᱚ ᱵᱩᱡᱷᱟᱹᱣᱟ᱾ ᱦᱮᱸ ᱥᱮ ᱟᱫᱚ ᱟᱞᱮ ᱫᱚ ᱱᱟᱦᱟᱜ ᱚᱱᱠᱟ ᱫᱚ ᱵᱟᱝ ᱦᱩᱭᱩᱜ ᱠᱟᱱᱟ ᱠᱟᱰᱤ ᱛᱮ ᱱᱟᱜ ᱞᱮ ᱨᱚᱦᱚᱭ ᱦᱚᱪᱚᱭᱟ ᱟᱨ ᱤᱨ ᱦᱚ ᱱᱟᱦᱟᱜ ᱠᱟᱹᱲᱢᱤ ᱛᱮᱜᱮ ᱟᱫᱚ ᱤᱨ ᱫᱚ ᱱᱟᱦᱟᱜ ᱱᱚᱝᱠᱟ ᱡᱟ ᱥᱮᱨᱢᱟ ᱫᱚ ᱟᱞᱮᱥᱮᱫ ᱫᱟᱜ ᱵᱟᱲᱟᱭ ᱤᱥᱤᱱ ᱠᱷᱟᱱᱡ ᱫᱚ ᱱᱟᱦᱟᱜ ᱢᱮᱥᱤᱱ ᱛᱮ ᱜᱮ ᱵᱟᱡᱡᱚᱛ ᱢᱮᱥᱤᱱ ᱛᱮᱜᱮ ᱟᱸᱜ ᱞᱮ ᱤᱨ ᱦᱚᱪᱚᱭᱟ ᱱᱟᱜ, ᱟᱨ ᱚᱱᱠᱟ ᱡᱟᱦᱟᱸ ᱛᱤᱥ ᱛᱮᱱᱟᱜ ᱠᱟᱹᱢᱤ ᱠᱚ ᱠᱟᱛᱮ ᱜᱮ ᱛᱟᱦᱚᱞᱮ ᱟᱯᱮ ᱫᱚ ᱤᱨ ᱠᱚᱫᱚ ᱪᱮᱫ ᱞᱮᱠᱟ ᱯᱮ ᱤᱨᱟ? ᱪᱮᱫ ᱠᱚᱛᱮ ᱱᱟᱦᱟᱜ ᱯᱮ ᱤᱨ ᱪᱚᱭᱟ ᱠᱟᱹᱲᱢᱤ ᱠᱚᱛᱮ ᱥᱮ ᱟᱯᱮ ᱛᱮ ᱥᱮ
ᱤᱨᱫᱚ ᱟᱞᱮᱫᱚ ᱢᱟᱱᱮ ᱜᱟᱹᱲᱤ ᱠᱚᱦᱚᱸ ᱠᱚ ᱟᱹᱜᱩ ᱫᱚᱠᱚ ᱟᱹᱜᱩᱭᱟ ᱟᱫᱚ ᱟᱞᱮ ᱥᱮᱱᱟᱜ ᱢᱟᱱᱮ ᱚᱱᱟ ᱠᱚ ᱠᱷᱮᱛ ᱠᱚᱨᱮ ᱚᱱᱟ ᱟᱲᱮ ᱠᱚ ᱟᱹᱰᱤ ᱞᱟᱹᱴᱩ ᱞᱟᱹᱴᱩ ᱛᱟᱦᱮᱱᱟ ᱥᱮ ᱟᱫᱚ ᱚᱱᱟ ᱠᱷᱟᱹᱛᱤᱨ ᱟᱱᱮ ᱜᱟᱹᱰᱤ ᱠᱚᱫᱚ ᱵᱟᱝ ᱵᱚᱞᱚᱱ ᱜᱮᱭᱟ ᱟᱫᱚ ᱚᱱᱟ ᱠᱟᱹᱲᱢᱤ ᱠᱚᱛᱮ ᱜᱮᱞᱮ ᱤᱨ ᱵᱟᱲᱟ ᱦᱚᱪᱚᱭᱟ ᱦᱩᱲᱩ ᱠᱚᱫᱚ᱾
ᱦᱚᱸ, ᱦᱚᱸ-ᱦᱚᱸ᱾ ᱚᱸ ᱦᱚᱸ ᱜᱚᱝᱠᱮ ᱟᱨ ᱚᱱᱟ ᱦᱚᱸ ᱟᱹᱰᱤ ᱢᱚᱡᱽ ᱜᱮᱭᱟ ᱪᱮᱫᱟᱜ ᱠᱤ ᱟᱵᱚ ᱟᱵᱚ ᱦᱚᱸ ᱟᱨᱚ ᱨᱚᱡᱽᱜᱟᱨ ᱛᱟᱨᱟᱜᱼᱟ ᱟᱨᱚ ᱠᱤᱸᱥᱟᱹᱬ ᱦᱚᱲ ᱵᱚᱱ ᱨᱚᱡᱽᱜᱟᱨ ᱠᱷᱟᱡ ᱫᱚ ᱚᱱᱟ ᱦᱚᱸ ᱵᱟᱝ ᱵᱷᱟᱹᱜᱤ ᱟ ᱥᱮ ᱵᱟᱝ?
ᱦᱳᱭ ᱦᱳᱭ ᱛᱟᱭᱢᱟ ᱴᱷᱤᱠ ᱜᱮᱭᱟ ᱟᱨ ᱛᱟᱦᱞᱮ ᱟᱯᱮ ᱚᱱᱛᱮ ᱫᱚ ᱟᱯᱮ ᱦᱚᱸ ᱚᱱᱠᱟ ᱠᱟᱹᱲᱢᱤ ᱠᱚ ᱠᱚᱛᱮ ᱜᱮ ᱮᱥᱮ ᱜᱟᱹᱲᱤ ᱠᱚᱛᱮ ᱜᱮ ᱯᱤᱨ ᱵᱟᱲᱟ ᱦᱚᱪᱮᱭᱟ᱾
ᱟᱞᱮ ᱥᱮᱫ ᱱᱚᱛᱮ ᱜᱟᱹᱰᱤ ᱠᱚᱦᱚ ᱩᱱᱟᱹᱜ ᱟᱹᱜᱩ ᱫᱚᱠᱚ ᱟᱹᱜᱩ ᱜᱮᱭᱟ ᱵᱟᱝᱟᱜ ᱫᱚ ᱵᱟᱝᱜᱮ ᱟᱨ ᱟᱱᱟᱜ ᱜᱟᱹᱰᱤ ᱛᱮᱫᱚ ᱟᱸᱱᱟᱜ ᱵᱟᱝ ᱥᱤ ᱦᱚᱪᱚᱭᱮᱫᱼᱟᱞᱮ, ᱤᱭᱟᱹ ᱛᱮᱜᱮ ᱦᱟᱸᱜ ᱞᱮ ᱥᱤ ᱦᱚᱪᱚᱭᱮᱫᱼᱟ ᱱᱚᱣᱟ ᱠᱟᱹᱲᱢᱤ ᱠᱚ ᱠᱟᱛᱮᱜ ᱜᱮ ᱱᱟᱱᱟᱜ ᱞᱮ ᱤᱨ ᱦᱚᱪᱚᱭᱮᱫ ᱠᱚᱣᱟ᱾ ᱦᱮᱸᱥᱮ ᱟᱨ ᱛᱟᱦᱞᱮ ᱚᱱᱛᱮ ᱪᱟᱥᱼᱵᱟᱥ ᱠᱚᱢᱟ ᱤᱭᱟᱹ ᱜᱮ ᱛᱟᱞᱮ ᱥᱚᱵᱡᱤ ᱠᱚᱫᱚᱯᱮ ᱪᱟᱥ ᱵᱟᱲᱟᱭᱟ ᱥᱮ ᱚᱱᱛᱮ ᱫᱚ?
ᱥᱚᱵᱡᱤ ᱠᱚ ᱦᱮᱸ ᱪᱟᱥ ᱵᱟᱲᱟᱭ ᱜᱮᱭᱟ ᱠᱚ ᱱᱚᱛᱮ ᱦᱚᱸ, ᱟᱭᱢᱟ ᱡᱟᱹᱥᱛᱤ ᱜᱮ᱾
ᱦᱚᱸᱻ
ᱟᱯᱮ ᱚᱱᱛᱮ ᱫᱚ?
ᱟᱞᱮ ᱟᱞᱮ ᱱᱚᱛᱮ ᱦᱚᱸ ᱥᱚᱵᱽᱡᱤ ᱠᱚᱫᱚ ᱪᱟᱥ ᱵᱟᱲᱟᱭ ᱜᱮᱭᱟᱞᱮ ᱟᱨ ᱱᱚᱣᱟ ᱥᱚᱵᱽᱡᱤ ᱠᱚᱫᱚᱱᱟᱜ ᱤᱭᱟᱹ ᱠᱚᱞᱮ ᱪᱟᱥ ᱵᱟᱲᱟᱣ ᱠᱟᱱᱟᱱ ᱛᱟᱦᱮᱱᱟ᱾ ᱵᱟᱲᱜᱮ ᱠᱚᱨᱮᱜ ᱤᱭᱟᱹ ᱨᱚᱦᱚᱭ ᱠᱟᱱᱟ ᱱᱟᱜ ᱩᱱᱟᱹᱜ ᱥᱮᱬᱟ ᱫᱚ ᱱᱟᱜ ᱵᱟᱝᱜᱮ ᱡᱚᱢ ᱞᱟᱹᱜᱤᱫ ᱜᱮ ᱱᱟᱜ ᱱᱚᱝᱠᱟ ᱜᱷᱟᱸᱝᱽᱨᱟ ᱠᱚ ᱵᱷᱮᱰᱣᱟ ᱠᱚ ᱵᱤᱞᱟᱹᱛᱤ ᱠᱚ ᱵᱮᱸᱜᱟᱲ ᱠᱚ ᱤᱱᱟᱹ ᱠᱚᱜᱮ ᱟᱨ ᱚᱱᱟ ᱥᱟᱶᱛᱮᱼᱼ ᱢᱟᱹᱨᱤᱪ ᱢᱮᱱᱟᱜᱼᱟ ᱟᱫᱚ ᱚᱱᱟ ᱟᱲᱟᱜ ᱠᱚᱢᱟ ᱱᱟᱱᱟᱜ ᱞᱮ ᱮᱨ ᱠᱟᱜ ᱜᱮᱭᱟ ᱦᱩᱱᱟᱹ ᱩᱱᱟᱹᱜ ᱫᱚ ᱵᱟᱝ ᱜᱮ ᱚᱱᱟ ᱡᱚᱢ ᱞᱟᱹᱜᱤᱫ ᱛᱮ ᱦᱟᱜ ᱠᱚᱪᱟ ᱥᱮᱨ ᱨᱮ ᱠᱟᱹᱴᱤᱡ ᱞᱮ ᱮᱥᱮᱫ ᱠᱟ ᱮᱴᱮᱫ ᱯᱮᱴᱮᱫ ᱞᱮ ᱨᱚᱦᱚᱭ ᱠᱟᱜᱼᱱᱟᱜ ᱮᱨ ᱠᱟᱜ ᱞᱮ ᱦᱟᱸᱜ ᱜᱟᱺᱫᱷᱟᱹᱨᱤ ᱟᱲᱟᱜ ᱟᱨ ᱢᱟᱹᱞᱤ ᱟᱲᱟᱜ ᱜᱟᱺᱫᱷᱟᱹᱨᱤ ᱫᱷᱤ
ᱦᱩᱸ ᱦᱩᱸ ᱦᱩᱸ ᱚᱱᱟ ᱠᱚᱦᱚᱸ ᱪᱟᱥ ᱦᱚᱸ ᱫᱚᱨᱠᱟᱨ ᱵᱟᱠᱷᱟᱱ ᱟᱵᱚ ᱨᱮᱸᱜᱮᱡ ᱦᱚᱲ ᱛᱚ ᱠᱤᱨᱤᱧ ᱠᱟᱛᱮ ᱡᱚᱢ ᱢᱟ ᱟᱹᱰᱤ ᱢᱩᱥᱠᱤᱞ ᱜᱮᱭᱟ ᱥᱮ, ᱚᱱᱟ ᱠᱚ ᱪᱟᱥ ᱵᱟᱥ ᱱᱤᱡᱮᱨᱟᱜ ᱛᱟᱦᱮᱸ ᱞᱮᱱ ᱟᱵᱚ ᱠᱚᱣᱟᱜ ᱠᱟᱴᱤᱡᱽ ᱥᱩᱵᱤᱫᱷᱟ ᱛᱟᱵᱚᱱᱟ ᱦᱮᱸ ᱥᱮ ᱵᱟᱝ?
ᱦᱳᱭ
ᱢᱟᱹᱚᱭ
ᱦᱚᱸ ᱜᱚᱝᱠᱮ ᱚᱱᱟ ᱦᱚᱸ ᱫᱚᱨᱠᱟᱨ ᱜᱮ ᱟᱨ ᱚᱱᱟ ᱚᱱᱟ ᱥᱟᱶᱛᱮ ᱢᱟ ᱟᱹᱰᱤ ᱚᱱᱟ ᱥᱚᱵᱡᱤ ᱠᱚᱛᱮ ᱡᱟᱦᱟᱸᱭ ᱥᱮᱬᱟ ᱥᱮᱬᱟ ᱠᱚ ᱪᱟᱥᱟ ᱚᱱᱟ ᱛᱮᱦᱚᱸᱱᱟᱜ ᱟᱹᱰᱤ ᱵᱚᱦᱩᱛ ᱜᱟᱱ ᱜᱮ ᱨᱚᱡᱽᱜᱟᱨ ᱩᱰᱩᱠᱚᱜᱼᱟ ᱟᱫᱚ ᱟᱞᱮ ᱱᱚᱛᱮ ᱫᱚ ᱫᱟᱜ ᱨᱮᱭᱟᱜ ᱠᱚᱢᱤ ᱜᱮᱭᱟ ᱥᱮ ᱟᱨ ᱱᱚᱝᱠᱟ ᱥᱮᱞᱚ ᱠᱚ ᱵᱟᱝ ᱵᱟᱹᱭᱥᱟᱹᱣ-ᱟ ᱥᱩᱨ ᱨᱮ ᱠᱩᱧ ᱦᱚᱸ ᱵᱟᱹᱪᱩᱜ ᱟᱼᱟ ᱠᱩᱧ ᱫᱚ ᱢᱮᱱᱟᱜ ᱫᱚ ᱢᱮᱱᱟᱜ ᱜᱮᱭᱟ ᱟᱨ ᱚᱸᱰᱮ ᱠᱷᱚᱱ ᱜᱮ ᱫᱟᱜ ᱧᱩ ᱞᱟᱹᱜᱤᱫ ᱠᱚ ᱤᱫᱤᱭᱟ ᱥᱮ ᱟᱨ ᱚᱸᱰᱮ ᱠᱷᱚᱡ ᱫᱟᱜ ᱚᱰᱚᱠ ᱢᱟᱱᱮ ᱫᱚ ᱫᱟᱜ ᱠᱚ ᱪᱟᱵᱟᱜᱼᱟ ᱟᱨ ᱦᱚᱲ ᱠᱚ ᱟᱹᱰᱤ ᱡᱳᱨ ᱠᱚ ᱨᱚᱲᱟ ᱠᱤ ᱵᱟᱝᱜᱮ ᱟᱡᱟᱜ ᱚᱱᱟ ᱨᱳᱡᱽᱜᱟᱨ ᱞᱟᱹᱜᱤᱫ ᱚᱱᱟ ᱟᱲᱟᱜ ᱨᱚᱦᱚᱭ ᱞᱟᱹᱜᱤᱫ ᱥᱮ ᱚᱱᱟ ᱥᱚᱵᱡᱤ ᱪᱟᱥ ᱞᱟᱹᱜᱤᱫ ᱫᱟᱜ ᱮ ᱤᱭᱟᱹᱮᱫᱼᱟ ᱪᱟᱵᱟᱭᱮᱫᱼᱟ ᱟᱵᱚ ᱡᱚᱢ ᱵᱟ ᱤᱭᱟᱹ ᱪᱮᱫ ᱠᱚᱪᱚᱝ ᱟᱹᱰᱤᱜᱟᱱ ᱵᱟᱰᱟᱭᱟ ᱚᱱᱟ ᱟᱹᱛᱩ ᱚᱲᱟᱜ ᱢᱟ ᱨᱚᱲ ᱢᱟᱠᱚ ᱨᱚᱲ ᱜᱮ ᱟᱨᱦᱚᱸ ᱦᱤᱥᱥᱟᱹ ᱟᱹᱵᱤᱱᱟᱠᱚ ᱪᱤᱠᱟᱹ ᱟᱹᱵᱤᱱ ᱫᱚ ᱟᱫᱚ ᱟᱵᱚ ᱥᱟᱱᱛᱟᱲ ᱥᱚᱢᱟᱡᱽᱟᱜ ᱵᱤᱱ ᱵᱟᱰᱟᱭ ᱜᱮᱭᱟ᱾
ᱮᱠᱫᱚᱢ ᱟᱢ ᱡᱟᱦᱟᱱᱟᱜ ᱡᱩᱫᱤ ᱵᱷᱟᱜᱤ ᱧᱚᱜ ᱮᱢ ᱠᱚᱨᱟᱣ ᱦᱟᱱᱤ ᱱᱟᱭ ᱢᱟ ᱵᱚᱦᱩ ᱠᱤᱪᱷᱩ ᱠᱚ ᱨᱚᱼᱨᱚᱲᱟ ᱟᱵᱚ ᱦᱚᱲᱟᱜ ᱛᱚᱮ ᱚᱠᱚᱭ ᱢᱟᱱᱮ ᱨᱟᱹᱜᱤ ᱟᱹᱲᱤᱥ ᱠᱚ ᱛᱟᱦᱮᱱ ᱜᱮᱭᱟ ᱥᱮ ᱡᱚᱛᱚ ᱦᱚᱲᱟᱜ ᱜᱮ ᱟᱹᱰᱤ ᱦᱚᱲᱟᱜ
ᱦᱚᱸ᱾ ᱚ ᱚᱱᱟ ᱥᱟᱶ ᱚᱱᱟ ᱥᱟᱶᱛᱮ ᱚᱱᱟ ᱞᱟᱹᱜᱤᱫ ᱵᱟᱝ ᱵᱟᱝ ᱤᱭᱟᱹ ᱦᱚᱪᱚ ᱦᱩᱭᱩᱜ ᱠᱟᱱᱟ ᱱᱟᱜ ᱯᱚᱭᱥᱟ ᱞᱟᱦᱟ ᱧᱚᱜ ᱫᱚ ᱵᱟᱝ ᱪᱟᱥ ᱦᱩᱭᱩᱜ ᱠᱟᱱᱟ ᱱᱟᱦᱟᱜ ᱟᱨ ᱚᱱᱠᱟ ᱚᱱᱠᱟ ᱦᱟᱸᱜ ᱟᱫᱱᱟᱜ ᱢᱚᱛᱞᱚᱵ ᱟᱞᱮᱦ ᱤᱭᱟᱹ ᱱᱟᱜ ᱞᱮ ᱠᱚᱨᱟᱣ ᱮ ᱢᱤᱫᱴᱮᱱ ᱵᱤᱞᱰᱤᱝᱱᱟᱜ ᱞᱮ ᱵᱮᱱᱟᱣᱮᱫ ᱵᱤᱞᱰᱝ ᱚᱱᱠᱟ ᱚᱲᱟᱜ ᱧᱮᱞᱟ, ᱟᱫᱚ ᱚᱱᱟ ᱨᱮᱱᱟᱜ ᱠᱟᱹᱴᱤᱡ ᱪᱮ ᱪᱮᱦᱨᱟ ᱧᱚᱜ ᱞᱮ ᱵᱮᱱᱟᱣᱮᱫᱼᱟ ᱥᱮ ᱚᱱᱟᱛᱮᱜᱮ ᱱᱟᱦᱟᱜ ᱨᱚᱲ ᱦᱚᱲᱱᱟᱜ ᱟᱹᱰᱤ ᱡᱳᱨᱠᱚ ᱨᱚᱲᱮᱜᱼᱟ᱾ ᱟᱨ ᱚᱱᱟ ᱥᱟᱶᱛᱮ ᱯᱳᱞᱴᱨᱤ ᱯᱷᱟᱨᱢ ᱠᱚ ᱢᱮᱱᱟᱜ ᱠᱚᱣᱟ ᱥᱮ ᱟᱫᱚ ᱩᱱᱠᱩ ᱩᱱᱚᱣᱟᱜ ᱫᱚ ᱤᱭᱟᱹ ᱪᱮᱫ ᱠᱚ ᱢᱮᱛᱟᱜᱼᱟ ᱡᱟᱦᱟᱱᱟᱜ ᱚᱱᱠᱟᱢ ᱪᱟᱥᱟ ᱫᱚ ᱦᱚᱲ ᱠᱚ ᱨᱚᱲ ᱢᱮᱭᱟ ᱵᱟᱝᱜᱮ ᱩᱱᱤ ᱯᱩᱭᱥᱟ ᱴᱟᱠᱟ ᱞᱟᱹᱜᱤᱫ ᱚᱱᱟ ᱪᱤᱠᱟᱹ ᱟᱢ ᱟᱯᱮ ᱦᱚᱸ ᱪᱤᱠᱟᱹᱭᱟᱯᱮ ᱚᱱᱟ ᱦᱚᱲ ᱨᱚᱲ ᱨᱮᱭᱟᱜ ᱪᱮᱫ ᱠᱟᱛᱷᱟ ᱟᱯᱮ ᱫᱚᱢ ᱫᱚ ᱢᱮᱱᱟᱜ ᱠᱟᱫᱟ ᱚᱠᱚᱨᱟᱯᱮ ᱚᱱᱠᱟ ᱦᱚᱲ ᱨᱮ ᱦᱤᱥᱟᱹ ᱟᱛᱮ ᱥᱮ ᱱᱚᱝ ᱚᱱᱠᱟ ᱵᱟᱲᱟ ᱦᱤᱥᱟᱹ ᱛᱮ ᱨᱩᱣᱟᱹ ᱦᱚᱪᱚ ᱠᱚᱣᱟ ᱠᱚ ᱥᱮ ᱯᱟᱜᱞᱟ ᱠᱚᱝᱠᱟ ᱦᱚᱪᱚᱼᱟ ᱟᱵᱚᱣᱟᱜ ᱟᱵᱚᱣᱟᱜ ᱢᱟ ᱥᱚᱢᱟᱡᱽ ᱢᱟ ᱵᱟᱲᱟᱭ ᱜᱮᱭᱟ ᱵᱮᱱ ᱟᱵᱚᱣᱟᱜ ᱥᱟᱱᱛᱷᱟᱞᱤᱭᱟᱹ ᱢᱟᱱᱮᱜ ᱟᱜ
ᱡᱟᱦᱟᱸᱭ ᱡᱩᱫᱤ ᱪᱮᱛᱟᱱ ᱥᱮᱫ ᱨᱟᱠᱟᱵᱚᱜ ᱥᱟᱱᱟᱭᱮᱭᱟ ᱩᱱᱠᱩ ᱩᱱᱤ ᱩᱱᱤ ᱚᱨ ᱟᱬᱜᱚ ᱞᱟᱹᱜᱤᱫ ᱟᱭᱢᱟ ᱢᱟᱱᱮ ᱪᱮᱥᱴᱟᱭᱠᱚ ᱥᱮ ᱟᱹᱰᱤ ᱦᱚᱲᱜᱮ ᱚᱱᱟᱛᱮ ᱟᱫᱚ ᱤᱧᱫᱩᱧ ᱞᱟᱹᱭᱟ ᱚᱱᱠᱟ ᱫᱚ ᱢᱟᱱᱮ ᱟᱢᱦᱚᱸ ᱦᱚᱲ ᱠᱟᱱ ᱜᱮᱭᱟᱢ ᱡᱚᱛᱚᱜᱮ ᱦᱚᱲ ᱠᱟᱱ ᱜᱮᱭᱟ ᱵᱚᱱ ᱛᱚ ᱟᱯᱮ ᱦᱚᱸ ᱠᱚᱨᱟᱣ ᱨᱮᱱᱟᱜ ᱪᱮᱥᱴᱟᱭ ᱯᱮ ᱚᱱᱠᱟ ᱟ ᱩᱱᱠᱩ ᱫᱚ ᱵᱟᱝᱠᱚ ᱵᱩᱡᱟᱼᱟ ᱚᱱᱟ ᱡᱤᱱᱤᱥᱴᱟ, ᱩᱱᱤ ᱞᱟᱹᱭ ᱩᱱᱠᱩ ᱠᱚᱨᱟᱣ ᱫᱚᱯᱮ ᱩᱱᱠᱩ ᱵᱟᱝ ᱠᱚᱨᱟᱣ ᱦᱚᱪᱚ ᱠᱚ ᱦᱩᱭᱩᱜᱼᱟ ᱩᱱᱠᱩᱣᱟᱜ ᱵᱟᱹᱵᱤ ᱫᱚ ᱚᱱᱮ ᱚᱱᱟ᱾
ᱦᱳᱭ ᱦᱳᱭ, ᱟᱨ ᱜᱚᱢᱠᱮ ᱱᱚᱣᱟ ᱫᱚ ᱪᱮᱫᱟᱜ ᱪᱤᱠᱟᱹᱛᱮᱞᱮ ᱢᱮ ᱱᱚᱝᱠᱟ ᱮᱴᱟᱜ ᱡᱟᱹᱛ ᱠᱚᱣᱟᱜ ᱵᱟᱲᱟᱭᱟ ᱮᱴᱟᱜ ᱡᱟᱹᱛ ᱣᱟᱜ ᱠᱚ ᱚᱱᱟ ᱤᱭᱟᱹ ᱱᱚᱝᱠᱟ ᱡᱟᱭ ᱜᱮᱱᱦᱟᱜ ᱱᱚᱝᱠᱟ ᱵᱟᱡᱟᱨ ᱠᱚᱨᱮ ᱤᱭᱟᱹᱱᱟ ᱱᱚᱝᱠᱟ ᱫᱚᱠᱟᱱ ᱠᱚ ᱵᱟᱹᱭᱥᱟᱹᱣᱮᱫᱼᱟ ᱥᱮ ᱟᱨᱚ ᱟᱭᱢᱟ ᱟᱭᱢᱟ ᱩᱱᱠᱩ ᱫᱚᱱᱟᱜ ᱟᱵᱚ ᱥᱟᱱᱛᱟᱞ ᱞᱮᱠᱟ ᱵᱟᱠᱚ ᱱᱚᱡᱚᱨ ᱠᱚᱣᱟ ᱪᱤᱠᱟᱹ ᱠᱚᱣᱟ ᱠᱚ ᱩᱱᱠᱩ ᱫᱚ ᱱᱟᱜ ᱩᱱᱠᱩ ᱫᱚ ᱴᱷᱤᱠ ᱜᱮᱭᱟ ᱚᱱᱟ ᱟᱵᱚ ᱦᱚᱸ ᱵᱟᱠᱷᱟᱡ ᱫᱚ ᱟᱨ ᱛᱤᱢ ᱫᱚ ᱵᱮᱱᱟᱣ ᱫᱚ ᱵᱮᱱᱟᱣ ᱜᱮᱭᱟ ᱡᱟᱦᱟᱱᱟᱜ ᱵᱚ ᱨᱳᱡᱽᱜᱟᱨ ᱫᱟᱲᱮᱭᱟᱜ ᱜᱮᱭᱟ ᱵᱟᱝ ᱜᱮ ᱟᱵᱚ ᱫᱚ ᱟᱵᱚ ᱦᱤᱥᱟᱹ ᱛᱮ ᱦᱤᱥᱟᱹ ᱵᱟᱹᱵᱤᱛ ᱛᱮᱜᱮ ᱠᱚᱠᱚ ᱚᱱᱠᱟ ᱪᱟᱵᱟᱜ ᱠᱟᱱᱟ ᱥᱮ ᱵᱟᱝ
ᱦᱳᱭ ᱟᱫᱚ ᱟᱵᱚ ᱦᱚᱲᱟᱜ ᱫᱚ ᱨᱟᱹᱜᱤ ᱟᱹᱰᱤ ᱡᱟᱹᱥᱛᱤ ᱢᱮᱱᱟᱜ ᱫᱚ ᱟᱹᱰᱤ ᱡᱟᱹᱥᱛᱤ ᱢᱮᱱᱟᱜᱼᱟ
ᱦᱳᱭ᱾
ᱢᱮᱱ ᱫᱤᱠᱩ ᱦᱚᱯᱚᱱ ᱠᱚᱣᱟᱜ ᱫᱚ ᱩᱱᱠᱩᱣᱟᱜ ᱫᱚ ᱨᱟᱹᱜᱤ ᱡᱟᱹᱥᱛᱤ ᱫᱚ ᱵᱟᱹᱱᱩᱜ ᱟᱠᱟᱫᱟ ᱩᱱᱠᱩ ᱫᱚᱠᱚ ᱞᱟᱹᱭᱟ ᱩᱱᱠᱩ ᱠᱚᱨᱟᱣ ᱮᱫᱟᱠᱚ ᱟᱵᱚ ᱦᱚᱸᱵᱚᱱ ᱠᱚᱨᱟᱣᱟ ᱚᱱᱮ ᱚᱱᱟ ᱠᱷᱟᱹᱛᱤᱨ ᱩᱱᱠᱩ ᱪᱮᱛᱟᱱ ᱥᱮᱫ ᱠᱚ ᱨᱟᱠᱟᱵ ᱪᱟᱞᱟᱜ ᱠᱟᱱᱟ ᱛᱚ ᱟᱵᱚ ᱥᱟᱱᱛᱟᱞ ᱫᱚ ᱵᱟᱝ ᱩᱱᱠᱩ ᱠᱚᱨᱟᱣ ᱮᱟᱠᱚ ᱪᱮᱫᱟᱜ ᱠᱚᱨᱟᱣ ᱠᱚᱣᱟ ᱩᱱᱠᱩ ᱟᱵᱚ ᱵᱟᱵᱚᱱ ᱠᱚᱨᱟᱣ ᱦᱚᱪᱚ ᱟᱠᱚᱣᱟ᱾
ᱦᱩᱸ ᱦᱩᱸ᱾ ᱚᱱᱟ ᱫᱚ ᱚᱱᱟ ᱦᱤᱥᱟᱹᱵᱽ ᱫᱚ ᱵᱟᱝ ᱵᱷᱟᱜᱮᱭᱟ ᱪᱮᱫᱟᱜ ᱠᱤ ᱱᱚᱝᱠᱟ ᱡᱟᱦᱟᱸᱭ ᱩᱱᱠᱩ ᱮᱴᱟᱜ ᱡᱟᱹᱛ ᱞᱟᱹᱭ ᱠᱚᱣᱟ ᱵᱩᱝ ᱩᱱᱠᱩ ᱠᱚ ᱵᱮᱱᱟ ᱦᱚᱪᱚ ᱟᱵᱚᱵᱚ ᱵᱮᱱᱟᱣᱟ ᱱᱩᱠᱩ ᱫᱚ ᱵᱟᱝ ᱟᱵᱚ ᱵᱟᱵᱚᱱ ᱫᱟᱲᱮ ᱦᱚ ᱟᱵᱚ ᱫᱚᱵ ᱦᱥᱝᱠᱟ ᱭᱟᱵᱚᱱ ᱥᱮ ᱱᱷᱟᱝᱠᱟ ᱦᱚᱪᱚ ᱠᱚᱣᱟ ᱵᱟᱠᱚ ᱫᱟᱲᱮᱭᱟᱜᱼᱟ ᱨᱩᱣᱟᱹ ᱦᱚᱪᱚ ᱠᱚᱣᱟ ᱵᱚ ᱥᱮ ᱚᱱᱠᱟᱚᱱ